ᱦᱮᱸ ᱞᱟᱹᱭ ᱢᱮ ᱾ ᱮᱸ ᱟᱸᱡᱚᱢᱮᱫᱟᱹᱧ ᱾
ᱚᱸᱻ,
ᱛᱟᱯᱚᱨᱮ ᱠᱟᱹᱢᱤ ᱠᱚ ᱪᱮᱫ ᱠᱚ? ᱦᱩᱭᱩᱜ ᱠᱟᱱᱟ ᱾
ᱦᱚᱸᱜᱼᱚᱭ ᱱᱤᱛ, ᱚᱲᱟᱜ ᱨᱮᱜᱮ ᱦᱟᱸᱜ ᱢᱤᱱᱟᱹᱧᱟ ᱦᱟᱸᱜ ᱱᱤᱛᱚᱜ ᱫᱚ ᱾
ᱚᱸᱻ ᱾
ᱟᱢ ᱜᱮ ᱞᱟᱹᱭ ᱢᱮ, ᱚᱠᱟ ᱥᱮᱫ ᱨᱮ ᱢᱮᱱᱟᱢᱟ?
ᱤᱧ ᱦᱚᱸ, ᱚᱲᱟᱜ ᱠᱚᱨᱮ ᱜᱮ ᱾
ᱪᱚ ᱪ, ᱟᱪᱪᱷᱟ ᱪᱚᱜ ᱾
ᱦᱮᱸ
ᱛᱟᱦᱚᱞᱮ, ᱚᱲᱟᱜ ᱠᱚᱨᱮ ᱫᱚᱠᱚ ᱱᱟᱯᱟᱭ ᱜᱮᱭᱟ?
ᱦᱮᱸᱻ, ᱱᱟᱯᱟᱭ ᱵᱟᱲᱟ ᱜᱮᱭᱟᱞᱮ ᱾ ᱟᱯᱮᱜᱮ ᱪᱮᱜ ᱞᱮᱠᱟ?
ᱦᱮᱸ, ᱟᱞᱮ ᱦᱚᱸ ᱦᱟᱸᱜ ᱱᱤᱛᱳᱜ ᱫᱷᱟᱹᱨᱤᱡ ᱫᱚ ᱦᱟᱸᱜ, ᱱᱟᱯᱟᱭ ᱜᱮ ᱢᱮᱱᱟᱜ ᱞᱮᱭᱟ ᱾ᱟᱸᱼᱦ, ᱾ ᱟᱼ ᱛᱟᱦᱚᱞᱮ ᱤᱭᱟᱹ, ᱛᱚᱞᱟ ᱠᱚᱫᱚ ᱯᱮ ᱜᱤᱰᱤ ᱠᱮᱫᱟ ᱥᱮ ᱟᱹᱣᱨᱤᱭᱟ?
ᱦᱮᱸ ᱜᱟᱹᱰᱤ ᱦᱩᱭ ᱟᱠᱟᱱᱟ, ᱵᱟᱹᱭᱦᱟᱹᱲ ᱨᱮᱭᱟᱜ ᱫᱚ ᱜᱤ ᱰᱤ ᱦᱩᱭ ᱟᱠᱟᱱᱟ, ᱢᱤᱴᱤᱡ ᱦᱟᱸᱜ ᱱᱚᱣᱟ ᱵᱟᱹᱫᱽ ᱨᱮ ᱫᱚ ᱠᱟᱹᱴᱤᱡ ᱞᱮᱴᱚᱜᱼᱟ ᱾ ᱥᱤᱡᱤᱱ ᱚᱱᱩᱡᱟᱭᱤ ᱛᱚ ᱢᱟᱱᱮ ᱛᱤᱥᱮ ᱫᱟᱜᱟᱭ ᱵᱟᱹᱫ ᱛᱚ ᱛᱚᱵᱮ ᱟᱹᱱᱤᱜ ᱮᱢ ᱨᱚᱦᱚᱭᱟ ᱛᱚ ᱵᱟᱹᱭᱦᱟᱹᱲ ᱫᱚ ᱪᱟᱬᱜᱮ ᱫᱟᱜᱚᱜᱼᱟ᱾ ᱱᱤᱛᱚᱜ ᱫᱚ ᱵᱟᱹᱭᱦᱟᱹᱲ ᱫᱚ ᱞᱟᱦᱟᱛᱮ ᱨᱚᱦᱚᱭ ᱤᱭᱟᱹ ᱢᱟᱱᱮ ᱛᱚᱞᱟ ᱫᱚᱨᱠᱟᱨ ᱠᱟᱱᱟ᱾ ᱛᱚᱢ ᱵᱟᱹᱭᱦᱟᱹᱲ ᱜᱮᱞᱮ ᱞᱟᱦᱟ ᱠᱟᱫᱟ᱾ ᱦᱩ ᱟᱯᱮ ᱫᱚ?
ᱟᱞᱮ ᱦᱚᱸ ᱦᱟᱸᱜ ᱱᱤᱛᱚᱜ ᱫᱚ ᱟᱸ ᱛᱚᱞᱟ ᱠᱚᱫᱚ ᱦᱟᱸᱜ ᱞᱮ ᱜᱤᱰᱤ ᱜᱚᱫᱷ ᱟᱠᱟᱫ ᱜᱮᱭᱟ᱾
ᱟᱫᱚ ᱥᱟᱢᱱᱮ ᱨᱮᱦᱟᱸᱜ ᱱᱚᱣᱟ ᱫᱟᱜᱽ ᱫᱤᱱ ᱢᱮᱱᱟᱜᱼ ᱟ ᱥᱮ ᱟ ᱟᱨ ᱱᱚᱣᱟ ᱢᱚᱛᱚ ᱦᱩ ᱜᱚᱴᱟ ᱨᱮᱱ ᱦᱚᱲ ᱜᱮ ᱱᱚᱣᱟᱴᱟᱜ ᱤᱭᱟᱹ ᱨᱮᱫᱚ ᱠᱚ ᱪᱟᱥᱟ ᱱᱚᱣᱟᱴᱟᱜ ᱥᱤᱡᱤᱱ ᱨᱮᱫᱚ ᱦᱟᱸᱜ ᱠᱚ ᱪᱟᱥ ᱮᱫᱟ ᱟᱨ ᱡᱟᱦᱟᱸ ᱥᱤᱛᱩᱝ ᱫᱤᱱ ᱠᱚ ᱪᱟᱥᱟ ᱚᱱᱟ ᱫᱚ ᱮᱴᱟᱜ ᱮᱴᱟᱜ ᱡᱟᱭᱜᱟ ᱠᱚᱨᱮ ᱢᱤᱼᱢᱤᱫᱴᱟᱱ ᱡᱟᱭᱜᱟ ᱠᱚᱨ ᱫᱚ ᱦᱚᱭᱛᱚ ᱟ ᱚᱱᱠᱟᱱᱟᱜ ᱫᱟᱜᱽ ᱨᱮᱱᱟᱜ ᱵᱮᱵᱚᱥᱛᱷᱟ ᱥᱮᱨᱚᱠᱚᱢ ᱵᱟᱹᱱᱩᱜᱼᱟ᱾ ᱚᱱᱟ ᱠᱷᱟᱹᱛᱤᱨ ᱛᱮ ᱵᱟᱝᱠᱚ ᱪᱟᱥ ᱫᱟᱲᱮᱭᱟᱜᱼᱟ ᱠᱤᱱᱛᱩ ᱱᱚᱶᱟᱴᱟᱜ ᱫᱚ ᱵᱮᱥᱤᱨ ᱵᱷᱟᱜᱽ ᱡᱟᱭᱜᱟ ᱜᱮ ᱦᱟᱸᱜ ᱠᱚ ᱪᱟᱥᱟ ᱚᱱᱟ ᱠᱷᱟᱹᱛᱤᱨ ᱛᱮ ᱦᱩ ᱟᱹᱰᱤᱜᱟᱱ ᱪᱟᱭᱜᱟ ᱨᱮᱜᱮ ᱟᱨᱟᱜ ᱱᱚᱣᱟᱴᱟᱜ ᱴᱟ ᱤᱭᱟᱹ ᱨᱮᱫᱚ ᱚᱠᱛᱚ ᱨᱮᱫᱚ ᱩᱱᱠᱩ ᱫᱚᱠᱚ ᱛᱚᱞᱟ ᱠᱚᱫᱚ ᱠᱚ ᱜᱤᱰᱤᱭᱮᱜ ᱜᱮᱭᱟ᱾
ᱦᱮᱸ ᱦᱮᱸ ᱛᱟᱦᱞᱮ ᱮ ᱱᱤᱨᱚᱱ ᱫᱚ ᱵᱟᱝᱯᱮ ᱪᱟᱥᱟ ᱚᱱᱛᱮ ᱨᱮᱱ ᱫᱚ
ᱟᱦ ᱦᱮᱸ ᱟᱞᱮᱭᱟᱜ ᱫᱚ ᱜᱟᱜ ᱜᱟᱜ
ᱞᱟᱹᱭ ᱢᱮ ᱦᱮᱸ
ᱪᱮᱜ ᱮᱢ ᱞᱟᱭ ᱫᱟ?
ᱱᱤᱨᱚᱱ ᱫᱚ ᱛᱟᱦᱚᱞᱮ ᱦᱟᱸᱜ ᱵᱟᱝᱯᱮ ᱪᱟᱥᱟ ᱢᱟᱱᱮ ᱡᱮᱢᱚᱱ ᱮᱢᱱᱤ ᱱᱚᱣᱟ ᱢᱟᱱᱮ ᱢᱳᱣᱥᱚᱢ ᱨᱮ ᱵᱟᱝ ᱵᱟᱛ ᱠᱟᱛᱮᱜ ᱱᱚᱣᱟ ᱡᱮᱢᱚᱱ ᱥᱨᱟᱵᱚᱱ ᱵᱚᱱ ᱨᱚᱦᱚᱭᱟ ᱛᱟᱨᱯᱚᱨᱮ ᱱᱚᱣᱟ ᱥᱚᱨᱦᱟᱭ ᱠᱚ ᱛᱟᱵ ᱵᱟᱲᱟ ᱠᱟᱛᱮᱫ ᱟᱨ ᱦᱚᱸ ᱢᱤᱫ ᱫᱷᱟᱣ ᱡᱟᱦᱟᱸ ᱠᱚ ᱨᱚᱦᱚᱭᱮᱫᱟ ᱱᱤᱨᱚᱱ ᱦᱮᱸ
ᱦᱳᱭ ᱦᱳᱭ
ᱥᱮᱛᱟ
ᱦᱩᱸ ᱵᱟᱝ
ᱦᱮᱸ ᱵᱟᱝ ᱟᱞᱮ ᱥᱮᱫᱽ ᱫᱚ ᱱᱤ ᱱᱤᱨᱚᱱ ᱦᱚᱸ ᱠᱟᱹᱴᱤᱡᱽ ᱢᱮᱱᱟᱜ ᱫᱚ ᱢᱮᱱᱟᱜ ᱜᱮᱭᱟ ᱚᱱᱠᱟ ᱡᱚᱞᱟ ᱫᱷᱟᱨᱮ ᱠᱟᱱ ᱜᱮᱭᱟ᱾ ᱦᱮᱸ ᱟᱵᱟᱝ ᱟᱫᱚ ᱢᱚᱴᱟ ᱢᱩᱴᱤ ᱵᱚᱪᱷᱚᱨ ᱨᱮ ᱵᱟᱨ ᱫᱷᱟᱣ ᱜᱟᱱᱚᱜᱼᱟ ᱪᱟᱥ
ᱱᱟᱹᱭ ᱱᱟᱹᱭ ᱜᱟᱰᱟ ᱠᱚ ᱥᱩᱨ ᱨᱮ ᱢᱮᱱᱟᱜ ᱟᱥᱮ ᱪᱮᱫ?
ᱦᱳᱭ ᱦᱳᱭ ᱚᱱᱟ
ᱚ ᱦᱚᱸ ᱦᱳᱭ ᱟᱞᱮ ᱥᱮᱱ ᱫᱚ ᱦᱟᱸᱜ ᱚᱱᱠᱟᱱᱟᱜ ᱫᱚ ᱚ ᱵᱟᱹᱱᱩᱜ ᱟᱥᱮ ᱚᱱᱟ ᱠᱷᱟᱹᱛᱤᱨ ᱟᱫᱚ ᱪᱟᱥ ᱞᱟᱹᱜᱤᱫ ᱫᱟᱜᱽ ᱫᱚ ᱩᱱᱟᱹᱜᱴᱟ ᱫᱚ ᱵᱟᱹᱱᱩᱜ ᱛᱟᱞᱮᱭᱟ᱾
ᱟᱫᱚ ᱚᱠᱟ ᱫᱤᱥᱚᱢ ᱠᱟᱱᱟᱯᱮ ᱢᱚᱴᱟ ᱢᱩᱴᱤ ᱛᱤᱱᱟᱹᱜ ᱥᱟᱺᱜᱤᱧ ᱪᱚᱝ?
ᱚᱦᱚᱸ ᱟᱫᱚ ᱦᱟᱸᱜ ᱱᱤᱛᱚᱜ ᱫᱚ ᱱᱚᱣᱟ ᱠᱚᱫᱚ ᱦᱟᱸᱜ ᱱᱚᱸᱰᱮ ᱫᱚ ᱞᱟᱹᱭ ᱵᱟᱝ ᱵᱩᱜᱤᱜᱼᱟ
ᱟᱪᱪᱷᱟ ᱟᱪᱪᱷᱟ ᱴᱷᱤᱠ ᱜᱮᱭᱟ᱾ ᱛᱟᱦᱚᱞᱮ ᱛᱚ ᱦᱩᱸ ᱢᱟᱱᱮ ᱢᱟᱴᱟ ᱢᱩᱴᱤ ᱵᱟᱨᱭᱟ ᱯᱮᱭᱟ ᱫᱚᱯᱮ ᱮᱨ ᱠᱟᱫᱟ ᱦᱟᱸᱜ
ᱦᱩᱸ ᱮᱨ ᱜᱚᱫ ᱠᱟᱫ ᱜᱮᱭᱟ ᱞᱮ ᱟᱪᱪᱷᱟ
ᱟᱸ ᱦᱚᱸᱜᱼᱚᱭ ᱟᱵᱚᱣᱟᱜ ᱡᱮ ᱦᱚᱸᱜᱼᱚᱭ
ᱚᱞ ᱪᱤᱠᱤ ᱢᱮᱱᱟᱜ ᱛᱟᱵᱚᱱᱟ ᱟᱯᱮ ᱥᱮᱫ ᱫᱚ ᱚᱠᱟ ᱞᱮᱠᱟ ᱠᱚ ᱯᱟᱲᱦᱟᱣᱮᱫ ᱠᱚᱣᱟ, ᱥᱮ ᱟᱹᱣᱨᱤ ᱠᱚ ᱪᱟᱹᱞᱩᱭᱟ?
ᱦᱮᱸ ᱪᱟᱹᱞᱩ ᱫᱚ ᱪᱟᱹᱞᱩ ᱟᱠᱟᱱᱟ ᱢᱚᱴᱟ ᱢᱩᱴᱤ ᱦᱟᱭ ᱤᱥᱼᱼ ᱠᱩᱞ ᱨᱮ ᱦᱮᱱᱟᱜᱼᱟ, ᱱᱟᱭᱤᱱ ᱴᱮᱱ ᱢᱮᱱᱟᱜᱼᱟ ᱾ ᱦᱟᱸᱜ ᱱᱚᱛᱮᱼᱼ ᱠᱚᱞᱮᱡᱽ ᱦᱚᱸ ᱢᱮᱱᱟᱜ ᱜᱮᱭᱟ ᱜᱨᱮᱡᱩᱭᱮᱥᱚᱱ ᱢᱮᱱᱟᱜᱼᱟ ᱾ ᱢᱚᱴᱟ ᱢᱩᱴᱤ ᱛᱤᱱ ᱵᱚᱪᱷᱚᱨ ᱢᱮᱱᱟᱜᱼᱟ ᱾
ᱳ ᱟᱫᱚ ᱦᱚᱜᱼ ᱱᱟ ᱱᱚᱜᱼᱚ ᱱᱟ ᱤᱭᱟᱹ ᱠᱟᱹᱴᱤᱡ ᱡᱩᱫᱤᱢ ᱫᱟᱲᱮᱭᱟᱜ ᱠᱷᱟᱱ ᱫᱚ ᱾ ᱱᱚᱜᱼᱚ ᱱᱚᱣᱟᱴᱟᱜ ᱫᱤᱠᱩ ᱠᱟᱛᱷᱟ ᱠᱚᱫᱚ ᱵᱤᱥᱤ ᱮᱸ ᱵᱟᱝᱜᱮ ᱞᱟᱜᱟᱣ ᱞᱮᱠᱷᱟᱱᱼᱼ ᱠᱷᱟᱱ ᱫᱚ ᱱᱟᱯᱟᱭᱚᱜᱼᱟ, ᱦᱳᱭᱼᱼ
ᱦᱚᱸ ᱟᱫᱚᱼᱼ ᱢᱚᱴᱟᱢᱩᱴᱤ ᱢᱮᱱᱟᱜ ᱜᱮᱭᱟ ᱞᱟᱯᱷᱟᱝ ᱥᱮᱫ ᱨᱮᱜᱮ ᱢᱮᱱᱟᱜᱼᱟ ᱾
ᱟᱪᱪᱷᱟ ᱾
ᱵᱟᱝ ᱢᱮᱱ ᱛᱮᱫᱚ ᱵᱟᱝ ᱞᱟᱹᱭ ᱜᱟᱱᱚᱜᱼᱟ, ᱦᱚᱸ ᱞᱟᱯᱷᱟᱝ ᱥᱮᱫ ᱨᱮᱜᱮ ᱢᱮᱱᱟᱜᱼᱟ, ᱦᱩᱸᱼᱼ ᱟᱨ ᱵᱟᱲᱟᱭ ᱦᱚᱸ ᱵᱟᱲᱟᱭ ᱢᱮᱱᱟᱜ ᱜᱮᱭᱟ ᱢᱚᱴᱟᱢᱩᱴᱤ ᱾ ᱱᱚᱜ-ᱚᱭ ᱠᱚᱨᱟᱣ ᱵᱟᱲᱟ ᱦᱩᱭᱮᱱᱟ, ᱦᱮᱸᱼᱼ ᱯᱮ ᱥᱮᱨᱢᱟ ᱜᱟᱱ ᱫᱚ ᱠᱚᱨᱟᱣ ᱵᱟᱨᱟ ᱦᱩᱭ ᱟᱠᱟᱱᱟ ᱾ ᱟᱫᱚ ᱚᱱᱛᱮ ᱜᱮ ᱪᱮᱫᱞᱮᱠᱟ?
ᱩᱸ ᱟᱞᱮ ᱦᱟᱸᱜ ᱡᱟᱦᱟᱸ ᱴᱚᱴᱷᱟ ᱨᱮ ᱢᱮᱱᱟᱜ ᱞᱮᱭᱟ, ᱱᱚᱣᱟ ᱴᱚᱴᱷᱟᱼᱼ ᱨᱮᱫᱚ ᱚᱱᱟ ᱚᱞᱪᱤᱠᱤ ᱨᱮᱱᱟᱜᱼᱼ ᱞᱟᱲᱪᱟᱲ ᱫᱚ, ᱱᱤᱛᱚᱜ ᱫᱚ ᱵᱚᱨᱛᱚᱢᱟᱱ ᱫᱚ ᱟᱹᱰᱤ ᱠᱟᱡᱟᱠ ᱜᱮ ᱢᱮᱱᱟᱜᱼᱟ ᱾
ᱦᱮᱸ ᱾
ᱠᱟᱹᱴᱤᱡ ᱟᱼᱼ ᱱᱚᱣᱟ ᱡᱟᱦᱟᱸ ᱦᱩᱰᱤᱧᱟᱜ ᱤᱭᱟᱹ ᱛᱟᱵᱚ ᱵᱤᱨᱫᱟᱹᱜᱟᱲ ᱛᱟᱵᱚ, ᱚᱸᱰᱮᱼᱼ ᱠᱷᱚᱱᱟᱜ ᱦᱚ, ᱸ ᱱᱚᱣᱟᱼᱼ ᱤᱛᱩᱱ ᱟᱥᱲᱟ ᱠᱚᱨᱮ ᱛᱟᱨᱯᱚᱨ ᱦᱩᱭᱩᱜ ᱠᱟᱱᱟ ᱱᱚᱣᱟ ᱾ ᱡᱮᱜᱮᱫ ᱵᱤᱫᱽᱫᱟᱹᱜᱟᱲ ᱫᱷᱟᱹᱵᱤᱡ ᱱᱚᱣᱟ ᱟᱞᱮ ᱱᱚᱣᱟ ᱴᱚᱴᱷᱟᱼᱼ ᱫᱚ, ᱱᱤᱛᱚᱜ ᱫᱚ ᱚᱱᱟ ᱛᱮᱫᱚ ᱚᱞᱚᱜ ᱯᱟᱲᱦᱟᱣ ᱫᱚ ᱪᱟᱹᱞᱩ ᱟᱠᱟᱱ ᱜᱮᱭᱟ ᱾
ᱦᱮᱸ ᱦᱳᱭ, ᱛᱟᱨᱯᱚᱨᱮ ᱚᱸ ᱱᱚᱣᱟᱼᱼ ᱤᱭᱟᱹ ᱚᱱᱩᱡᱟᱭᱤ ᱦᱚᱸᱛᱚ ᱢᱮᱱᱟᱜᱼᱟ, ᱰᱤᱥᱴᱤᱠ ᱚᱱᱩᱡᱟᱭᱤ ᱦᱚᱸᱛᱚ ᱢᱟᱱᱮ ᱚᱱᱠᱟ ᱪᱟᱹᱞᱩ ᱫᱚᱨᱠᱟᱨ ᱠᱟᱱᱟ ᱟᱫᱚ ᱾ ᱚᱠᱟ ᱚᱠᱟ ᱴᱚᱴᱷᱟ ᱨᱮᱫᱚ ᱢᱮᱱᱟᱜᱼᱟ, ᱚᱠᱟ ᱚᱠᱟ ᱴᱚᱴᱷᱟ ᱨᱮᱫᱚ ᱵᱟᱹᱱᱩᱜᱼᱟ ᱾ ᱦᱩᱸ ᱾ ᱱᱚᱛᱮ ᱫᱚ ᱢᱮᱱᱟᱜᱼᱟ ᱟᱞᱮ ᱥᱮᱱ ᱫᱚ ᱢᱮᱱᱟᱜᱼᱟ, ᱟᱞᱮ ᱴᱚᱴᱷᱟ ᱨᱮᱫᱚ ᱾ ᱦᱩᱸ ᱾ ᱦᱮᱸ
ᱟᱨ ᱛᱟᱦᱚᱞᱮ ᱡᱚᱢ ᱧᱩ ᱠᱚᱫᱚ ᱦᱩᱭ ᱱᱟᱥᱮ ᱟᱹᱣᱨᱤᱭᱟ? ᱦᱮᱸ ᱥᱤᱛᱩᱝ ᱮᱫ ᱜᱮᱭᱟᱭ ᱠᱟᱡᱟᱠ ᱜᱮ, ᱟᱨ ᱛᱟᱦᱚᱞᱮ ᱡᱚᱢ ᱧᱩ ᱠᱚᱫᱚ ᱦᱩᱭ ᱱᱟᱥᱮ ᱟᱹᱣᱨᱤᱭᱟ?
ᱦᱮᱸ ᱡᱚᱢ ᱧᱩ ᱦᱩᱭ ᱵᱟᱲᱟ ᱠᱟᱱᱟ ᱾
ᱚ
ᱵᱟᱡᱟᱨ ᱵᱟᱡᱟᱨ ᱱᱟᱠᱷᱟ ᱨᱮ ᱥᱮᱼᱼ ᱱᱚᱣᱟ ᱚᱲᱟᱜ ᱫᱩᱣᱟᱹᱨ ᱠᱚᱨᱮᱜᱮ ᱢᱟᱱᱟᱣᱟ ᱾
ᱵᱟᱝ ᱤᱧ ᱫᱚ ᱤᱭᱟᱹ ᱨᱮᱜᱮ ᱢᱤᱱᱟᱹᱧᱟ, ᱟᱹᱛᱩ ᱫᱤᱥᱚᱢ ᱨᱮᱜᱮ ᱢᱤᱱᱟᱹᱧᱟ ᱾
ᱟᱪᱪᱷᱟ ᱟᱪᱪᱷᱟ, ᱴᱷᱤᱠ ᱾
ᱟᱫᱚ ᱟᱵᱚ ᱫᱚ ᱦᱟᱱᱮ ᱟᱸ ᱞᱟᱦᱟ ᱠᱷᱚᱱᱟᱜ ᱜᱮ ᱥᱟᱱᱛᱟᱲ ᱦᱚᱲ ᱠᱚᱫᱚ ᱦᱟᱱᱮᱼᱼ ᱵᱤᱨ ᱫᱷᱟᱨᱮ ᱵᱩᱨᱩ ᱫᱷᱟᱨᱮ ᱠᱚᱨᱮ ᱠᱚ ᱛᱟᱦᱮᱸ ᱦᱮᱼᱼ ᱟᱫᱚ, ᱟᱵᱚ ᱫᱚ ᱚᱱᱠᱟᱜᱮ ᱚᱱᱟ ᱵᱟᱡᱟᱨ ᱠᱚᱨᱮ ᱠᱷᱚᱱᱟᱜ ᱫᱚᱼᱼ ᱪᱷᱟᱰᱟ ᱨᱮᱜᱮ ᱛᱟᱸᱦᱮᱱ ᱵᱚ ᱠᱩᱥᱤᱭᱟᱜᱼᱟ, ᱢᱤᱫᱴᱟᱝᱼᱼ ᱢᱤᱫᱴᱟᱝ ᱤᱭᱟᱹ ᱧᱚᱜ ᱡᱟᱭᱜᱟ ᱨᱮ ᱱᱤᱥᱚᱱ ᱧᱚᱜ ᱡᱟᱭᱜᱟᱮ ᱡᱟᱛᱮ ᱚᱸᱰᱮ ᱫᱚ ᱜᱳᱞᱢᱟᱞ ᱦᱟᱢᱞᱟ ᱟᱞᱚ ᱛᱟᱦᱮᱱ ᱚᱱᱠᱟᱱ ᱡᱟᱭᱜᱟ ᱵᱚ ᱠᱩᱥᱤᱭᱟᱜᱼᱟ ᱚᱱᱟ ᱠᱷᱟᱹᱛᱤᱨ ᱛᱮ ᱱᱤᱛᱚᱜ ᱫᱷᱟᱹᱨᱤᱡ ᱦᱚᱸ ᱱᱚᱜᱼᱚᱭ ᱟᱞᱮ ᱡᱟᱦᱟᱸ ᱟᱛᱩ ᱨᱮ ᱢᱮᱱᱟᱜ ᱞᱮᱭᱟ ᱱᱚᱣᱟᱴᱟᱜ ᱵᱤᱨ ᱡᱟᱯᱟᱜ ᱨᱮᱱᱟᱜ ᱟᱹᱛᱩ ᱨᱮᱜᱮ ᱢᱮᱱᱟᱜ ᱞᱮᱭᱟ
ᱟᱪᱪᱷᱟ ᱪᱷᱟ ᱪᱷᱟ ᱚ ᱢᱟᱱᱮ ᱟᱹᱰᱤ ᱜᱟᱱ ᱴᱚᱴᱷᱟ ᱜᱮ ᱧᱮᱞ ᱦᱳᱭ ᱠᱟᱱᱟ ᱱᱚᱣᱟ ᱵᱤᱨᱵᱩᱨᱩ ᱡᱟᱯᱟᱜ ᱠᱚᱨᱮ ᱜᱮ ᱢᱮᱱᱟᱜ ᱵᱚᱱᱟ ᱟᱞᱮ ᱦᱚᱸ ᱚᱱᱠᱟᱜᱮ ᱦᱮᱸ ᱟᱫᱚ ᱵᱚᱛᱚᱨ ᱵᱩᱡᱩᱜ ᱨᱮᱦᱚᱸ ᱟᱫᱚ ᱴᱟᱠᱟ ᱠᱟᱹᱣᱰᱤ ᱠᱚ ᱵᱟᱝ ᱛᱟᱦᱮᱸ ᱞᱮᱱᱠᱷᱟᱱ ᱫᱚ ᱵᱟᱡᱟᱨ ᱥᱟᱦᱟᱨ ᱨᱮᱫᱚ ᱪᱤᱠᱟᱹᱛᱮᱢ ᱩᱪᱟᱹᱲᱚᱜᱼᱟ ᱚᱱᱟᱛᱮ ᱟᱹᱛᱩ ᱫᱤᱥᱚᱢ ᱠᱚᱨᱮ ᱜᱮ ᱢᱮᱱᱟᱜ ᱞᱮᱭᱟ ᱦᱩ
ᱟᱨᱦᱚ ᱦᱟᱜ ᱟᱹᱛᱩ ᱫᱤᱥᱚᱢ ᱠᱚᱨᱮ ᱫᱚ ᱦᱚᱜ ᱱᱚᱝᱠᱟ ᱮ ᱛᱟᱦᱮᱱ ᱫᱚ ᱛᱟᱦᱮᱱ ᱫᱚ ᱱᱟᱯᱟᱭ ᱫᱚ ᱱᱟᱯᱟᱭ ᱜᱮᱭᱟ ᱢᱮᱱᱠᱷᱟᱱ ᱱᱮᱛᱚᱜ ᱫᱚ ᱡᱚᱠᱷᱚᱱ ᱵᱤᱨ ᱠᱚᱠᱚ ᱢᱟᱜ ᱮᱫᱟ ᱱᱤᱛᱚᱜ ᱫᱚ ᱦᱟᱹᱛᱤ ᱠᱚᱦᱚᱸ ᱟᱹᱰᱤ ᱡᱳᱨ ᱠᱚ ᱦᱤᱡᱩᱜ ᱠᱟᱱᱟ ᱟ ᱟᱛᱳ ᱛᱮ ᱟᱨ ᱟᱹᱛᱩ ᱨᱮᱱᱟᱜ ᱚᱲᱟᱜ ᱠᱚ ᱟᱨ ᱚᱱᱟ ᱡᱚ ᱵᱤᱞᱤ ᱠᱚᱠᱚ ᱚᱱᱟ ᱠᱚᱠᱚ ᱡᱚᱢ ᱴᱚᱠᱟᱜ ᱠᱟᱱᱟ ᱟᱨ ᱚᱱᱟ ᱠᱚ ᱠᱚ ᱵᱟᱹᱲᱤᱡ ᱦᱚᱴᱚᱠᱟᱜ ᱠᱟᱱᱟ
ᱦᱩᱸ
ᱠᱤᱱ ᱟᱫᱚ ᱟᱫᱚᱢ ᱪᱤᱠᱟᱹ ᱠᱟᱜᱼᱟ ᱢᱟᱱᱟᱣ ᱠᱟᱛᱮ ᱱᱤᱛᱚᱜ ᱫᱚ ᱛᱟᱦᱮᱸ ᱜᱮ
ᱦᱩᱸ ᱩᱱᱠᱩ ᱦᱚᱸᱛᱚ ᱚᱱᱠᱟᱱ ᱡᱤᱱᱤᱥ ᱠᱟᱱ ᱜᱮᱭᱟ ᱠᱚ ᱟᱫᱚ ᱞᱟᱜᱟ ᱠᱟᱛᱮᱜ ᱛᱚ ᱵᱟᱝ ᱜᱟᱱᱚᱜᱼᱟ ᱟᱫᱚ ᱪᱤᱠᱟᱹᱭᱟ ᱠᱚ ᱟᱵᱚ ᱢᱟ ᱢᱮᱱᱟᱜ ᱵᱚᱱᱟ ᱚᱱᱟ ᱮ ᱱᱚᱣᱟ ᱫᱟᱞᱟᱱ ᱚᱲᱟᱜ ᱥᱮ ᱱᱚᱠᱟ ᱵᱩᱥᱩᱵ ᱚᱲᱟᱜ ᱨᱮ ᱢᱮᱱᱟᱜ ᱵᱚᱱᱟ ᱱᱩᱠᱩ ᱫᱚ ᱟᱨ ᱵᱟᱝ ᱛᱚ ᱵᱟᱝ ᱩᱱᱠᱩ ᱫᱚ ᱡᱟᱦᱟᱸ ᱥᱮᱫ ᱞᱩᱛᱩᱨ ᱢᱮᱫ ᱞᱩᱛᱩᱨ ᱪᱟᱞᱟᱜ ᱠᱟᱱᱟ ᱚᱱᱛᱮ ᱜᱮ ᱢᱚᱦᱰᱟᱜ ᱪᱟᱞᱟᱜ ᱠᱟᱱ ᱜᱮᱭᱟ ᱠᱚ᱾ ᱞᱟᱹᱭ ᱛᱚᱨ ᱢᱟᱱᱟ ᱵᱟᱝ ᱜᱟᱱᱚᱜ ᱟᱥᱮ ᱟᱸᱡᱚᱢ ᱦᱚᱸᱼᱼ ᱵᱟᱝᱠᱚ ᱟᱸᱡᱚᱢᱟ ᱟ ᱩᱱᱠᱩᱫᱚ
ᱟᱫᱚ ᱩᱱᱠᱩ ᱫᱚ ᱦᱟᱸᱜ ᱫᱟᱬᱟᱱ ᱦᱚᱲ ᱠᱟᱱᱟ ᱠᱚᱥᱮ ᱩᱱᱠᱩ ᱫᱚ ᱦᱟᱸᱜ ᱚᱠᱟ ᱨᱮᱜᱮ ᱠᱚ ᱪᱟᱞᱟᱜᱼᱟ ᱚᱸᱰᱮ ᱜᱮᱛᱟ ᱠᱚ ᱚᱲᱟᱜ᱾
ᱦᱚᱭ
ᱛᱟᱞᱮ ᱱᱟᱹᱭ ᱜᱟᱰᱟ ᱠᱚᱫᱚ ᱢᱮᱱᱟᱜ ᱛᱟᱯᱮᱭᱟ ᱛᱚ?
ᱟ. ᱢ ᱚᱱᱠᱟ ᱫᱚ ᱚᱱᱠᱟ ᱠᱚᱫᱚ ᱚᱱᱟ ᱡᱷᱟᱨᱱᱟ ᱠᱚ ᱢᱮᱱᱟᱜᱼᱟ᱾
ᱟᱪᱪᱷᱟ ᱪᱷᱟ᱾
ᱡᱷᱟᱨᱱᱟ ᱠᱚ ᱢᱮᱱᱟᱜᱼᱟ ᱚᱱᱟ ᱦᱚᱸ ᱦᱩᱰᱤᱧ ᱫᱷᱟᱨᱟ ᱟᱜ ᱟᱨᱼᱼ ᱯᱩᱠᱷᱨᱤ ᱠᱚᱠᱚ ᱵᱮᱱᱟᱣ ᱵᱟᱲᱟ ᱠᱟᱫ ᱜᱮᱭᱟ᱾ ᱟᱫᱚ ᱚᱱᱟ ᱦᱚᱸ ᱫᱚᱢᱮ ᱠᱟᱡᱟᱠᱮ ᱥᱤᱛᱩᱝ ᱞᱮᱠᱷᱟᱱ ᱫᱚ ᱫᱟᱜ ᱠᱚᱫᱚ ᱵᱟᱝ ᱛᱟᱦᱮᱱᱟ᱾
ᱚ
ᱟᱨ ᱱᱚᱣᱟ ᱠᱩᱧ ᱠᱚᱜᱮ ᱢᱮᱱᱟᱜᱼᱟ᱾
ᱚ ᱢᱟᱱᱮ ᱱᱚᱣᱟ ᱥᱤᱡᱤᱱ ᱱᱩᱭᱡᱮᱥᱮ ᱨᱮᱢᱟ ᱚᱱᱩᱡᱟᱭᱤ ᱚᱠᱟ ᱚᱠᱟ ᱴᱚᱴᱷᱟ ᱫᱚ ᱫᱟᱜ ᱫᱚ ᱫᱚᱢᱮ ᱜᱮ ᱟᱸᱡᱮᱫ ᱛᱚᱜᱼᱟ ᱢᱟᱱᱮ ᱢᱚᱴᱟᱢᱩᱴᱤ ᱪᱟᱹᱛ ᱵᱟᱹᱭᱥᱟᱹᱠᱷ ᱡᱳᱥᱴᱤ ᱚ ᱱᱤᱭᱟᱹ ᱚᱱᱟ ᱚᱠᱛᱚ ᱟᱨ ᱛᱩᱯᱩᱱ ᱡᱟᱭᱜᱟ ᱦᱚᱸ ᱵᱟᱝ ᱛᱟᱦᱮᱱᱟ ᱴᱷᱤᱠ ᱟᱪᱷᱮ᱾
ᱦᱚᱭ
ᱟᱨ ᱛᱩᱯᱩᱱ ᱮᱢ ᱪᱟᱞᱟᱜᱼᱟᱼᱼ ᱨᱮᱦᱚᱸ ᱢᱚᱴᱟᱢᱩᱴᱤ ᱥᱟᱺᱜᱤᱧ ᱫᱷᱟᱨᱟ ᱪᱟᱞᱟᱜ ᱞᱟᱜᱟᱜᱼᱟᱼᱼ ᱥᱮ ᱮᱴᱟᱜ ᱟᱛᱩᱨ ᱨᱮ ᱡᱩᱫᱤ ᱛᱟᱦᱮᱱ ᱠᱷᱟᱱ ᱞᱟᱹᱴᱩ ᱧᱚᱜᱼᱼ ᱜᱟᱹᱰᱭᱟᱹ ᱠᱚ ᱚᱸᱰᱮ ᱪᱟᱞᱟᱜ ᱦᱩᱭᱩᱜᱼᱟ᱾ ᱵᱟᱠᱷᱟᱱ ᱫᱚᱼᱼ ᱡᱟᱦᱟᱸ ᱴᱚᱴᱷᱟ ᱨᱮᱫᱚ ᱛᱟᱦᱮᱱᱟ ᱚᱸᱰᱮ ᱫᱚ ᱴᱷᱤᱠ ᱜᱮᱭᱟ᱾ ᱦᱮᱸ ᱡᱮᱢᱚᱱ ᱟᱞ ᱥᱮ ᱫᱚ ᱠᱤᱪᱷᱩᱼᱼ ᱟᱱᱟᱴ ᱢᱮᱱᱟᱜᱼᱟ ᱚᱱᱠᱟᱱᱟᱜ ᱛᱩᱯ ᱛᱩᱯᱩᱱ ᱢᱟᱭᱜᱟ ᱠᱚᱨᱮᱱᱟᱼᱜ᱾
ᱱᱚᱣᱟ ᱫᱚ ᱟᱹᱰᱤ ᱥᱟᱹᱨᱤ ᱠᱟᱛᱷᱟ ᱜᱮ ᱠᱟᱱᱟ᱾
ᱟᱫᱚ ᱚᱱᱮ ᱪᱟᱹᱛ ᱵᱟᱹᱭᱥᱟᱹᱠᱷ ᱫᱚ ᱟᱹᱰᱤ ᱜᱮ ᱟᱸᱡᱮᱫᱚᱜᱼᱟ, ᱫᱟᱜ ᱠᱚ᱾
ᱩᱱᱫᱚ ᱟᱫᱚ ᱥᱤᱛᱩᱝ ᱠᱟᱡᱟᱠ ᱜᱮ ᱢᱟᱥᱮ
ᱛᱟ ᱯᱚᱨᱮ ᱱᱤᱭᱟᱹ ᱚᱠᱛᱚ ᱜᱮ ᱫᱟᱜ ᱡᱩᱫᱤ ᱠᱚᱢ ᱛᱟᱦᱮᱱᱟ᱾ ᱮᱱᱠᱷᱟᱱ ᱫᱚ ᱥᱤᱛᱩᱝ ᱠᱮᱫ ᱜᱮ ᱟᱨ ᱞᱚᱞᱚᱭᱮᱱ ᱜᱮ ᱫᱟᱜ ᱟᱫᱚ ᱵᱟᱢ ᱛᱩᱯᱩ ᱫᱟᱲᱮᱭᱟᱜᱼᱟ᱾ ᱱᱚᱝᱠᱟ ᱚᱥᱩᱵᱤᱫᱷᱟ ᱢᱮᱱᱟᱜ ᱜᱮᱭᱟ ᱚᱠᱟ ᱴᱚᱴᱷᱟ ᱠᱚᱨᱮ ᱫᱚ᱾ ᱛᱟᱦᱚᱞᱮ ᱡᱤᱱᱤᱥ ᱡᱚᱲᱟ ᱠᱚᱫᱚ?
ᱪᱮᱫ ᱞᱮᱠᱟ ᱡᱤᱱᱤᱥ ᱡᱚᱲᱟ ᱠᱚᱫᱚ?
ᱢᱟᱱᱮ ᱟᱹᱥᱩᱞ ᱠᱟᱜ ᱠᱚᱣᱟ ᱯᱮᱥᱮ ᱵᱟᱝ?
ᱦᱮᱸ ᱦᱮᱸ ᱦᱮᱸᱼ ᱢᱮᱱᱟᱜ ᱠᱚᱜᱮᱭᱟ ᱾ ᱮᱱ ᱰᱟᱹᱟᱝᱨᱤ ᱠᱚ ᱢᱮᱱᱟᱜ ᱠᱚᱜᱮᱭᱟ ᱾ ᱟᱨᱚ ᱦᱟᱸᱜ ᱟᱯᱮ ᱥᱮᱱ ᱫᱚ ᱪᱮᱫ ᱞᱮᱠᱟ ᱠᱚ ᱞᱟᱹᱭᱟ᱾ ᱰᱟᱹᱟᱝᱨᱤ ᱠᱚ ᱞᱟᱹᱭᱟ ᱥᱮ ᱩᱨᱤᱡ ᱠᱚ ᱞᱟᱹᱭᱟ ᱦᱟᱸᱜᱼᱼ
ᱟᱫᱚ ᱟᱞᱮᱥᱮᱫ ᱫᱚ ᱵᱟᱲᱦᱟ ᱫᱤᱥᱚᱢ ᱛᱚ, ᱟᱫᱚ ᱮᱢᱱᱤ ᱥᱟᱫᱷᱟᱨᱚᱱᱼᱼ ᱜᱮ ᱞᱟᱹᱭ ᱦᱩᱭᱩᱜᱼᱟ᱾ ᱰᱟᱝᱨᱤ ᱜᱮ᱾
ᱟᱸ ᱟᱪᱪᱷᱟ - ᱟᱪᱪᱷᱟ
ᱢᱟᱱ ᱫᱤᱥᱚᱢ, ᱵᱟᱨᱟᱫ ᱫᱤᱥᱚᱢ, ᱫᱚ ᱚᱱᱠᱟᱜᱮ ᱠᱤᱪᱷᱩ ᱦᱮᱸ ᱚᱱᱠᱟ ᱠᱚ ᱰᱟᱹᱝᱨᱤ, ᱢᱮᱨᱚᱢ, ᱠᱟᱲᱟ, ᱱᱚᱝᱠᱟ
ᱦᱳᱭ - ᱦᱳᱭ ᱱᱩᱠᱩ ᱠᱚ ᱫᱚᱦᱚ ᱟᱠᱟᱫ ᱠᱚ ᱜᱮᱭᱟᱞᱮ ᱦᱟᱸᱜ ᱰᱟᱹᱝᱨᱤ ᱞᱮ ᱫᱚᱦᱚ ᱟᱠᱟᱜ ᱠᱚᱣᱟ᱾ ᱢᱮᱨᱚᱢ ᱠᱚ ᱢᱮᱱᱟᱜ ᱠᱚᱣᱟ ᱟᱨ ᱥᱤᱢ ᱠᱚ ᱜᱮᱰᱮ ᱠᱚ ᱱᱩᱠᱩ ᱠᱚᱞᱮ ᱫᱚᱦᱚ ᱠᱟᱜ ᱠᱚᱣᱟ᱾
ᱟᱪᱪᱷᱟ - ᱟᱪᱪᱷᱟ ᱪᱷᱟ ᱪᱷᱟ᱾
ᱦᱳᱭ ᱟᱫᱚ ᱢᱟ ᱜᱮᱞ ᱢᱤᱫ ᱜᱮᱞ ᱦᱩᱭ ᱮᱱᱟ ᱱᱤᱛᱚᱜ ᱫᱚ ᱜᱮᱫ ᱢᱮ
ᱦᱮᱸ ᱛᱟᱹᱭ